ᱥᱤᱨ ᱥᱤᱨ ᱦᱮᱞᱳ᱾ ᱦᱟᱸ ᱡᱚᱸᱦᱟᱨ ᱜᱮ᱾
ᱦᱮᱸ ᱡᱚᱸᱦᱟᱨ ᱜᱮ ᱟᱸᱡᱚᱢᱚᱜ ᱠᱟᱱᱟ ᱵᱷᱟᱜᱮ ᱪᱮᱨᱦᱟ? ᱞᱟᱹᱭᱫᱤᱧ ᱨᱚᱲ ᱵᱷᱟᱹᱜᱮ ᱪᱮᱦᱨᱟ ᱟᱸᱡᱚᱢᱚᱜ ᱠᱟᱱᱟ?
ᱦᱳᱭ ᱦᱮᱸ ᱛᱷᱚᱲᱟᱝ ᱤᱭᱟᱹ ᱧᱚᱜ ᱨᱮ ᱢᱤᱱᱟᱹᱧᱟ ᱵᱟᱝ ᱛᱷᱚᱲᱟ ᱛᱮ ᱵᱟᱹᱡᱟᱨ ᱥᱮᱜ ᱨᱮ᱾ ᱦᱳᱭ᱾
ᱚᱻ ᱚᱠᱟᱨᱮ ᱢᱮᱱᱟᱜ ᱵᱤᱱ ᱛᱮ ᱱᱤᱛᱳᱜ ᱫᱚ?
ᱦᱩᱸ᱾ ᱟᱹᱵᱤᱱ ᱵᱮᱥ ᱵᱮᱥ ᱵᱟᱲᱟ ᱜᱮ?
ᱦᱮᱸ ᱵᱮᱥ ᱵᱟᱲᱟ ᱜᱮᱭᱟᱞᱤᱧ ᱱᱤᱛ ᱜᱷᱟᱹᱲᱤᱜ ᱫᱚ ᱦᱟᱸᱜ᱾
ᱚᱻ ᱟᱪᱪᱷᱟ ᱟᱪᱪᱷᱟ ᱟᱪᱪᱷᱟ ᱡᱷᱚᱛᱚ ᱦᱚᱲᱜᱮ ᱚᱲᱟᱜ ᱠᱚᱨᱮ ᱦᱚᱸ? ᱚᱲᱟᱜ ᱠᱚᱨᱮᱱ ᱦᱚᱸ ᱵᱮᱥ ᱵᱟᱲᱟ ᱜᱮ? ᱚᱸᱻ᱾
ᱟᱫᱚ ᱪᱟᱥ ᱠᱚᱦᱚᱸ ᱟᱹᱨᱤ ᱪᱟᱵᱟᱜ ᱟᱛᱚ ᱟᱫᱚ ᱚᱲᱟᱜ ᱦᱚᱲ ᱠᱚᱫᱚ ᱵᱮᱥ ᱴᱷᱤᱠ ᱞᱮᱠᱟ ᱛᱮᱠᱚ ᱛᱟᱦᱮᱱᱟ᱾
ᱚ ᱦᱮᱸ ᱦᱮᱸ᱾ ᱨᱩᱣᱟᱹ ᱵᱟᱲᱟᱜ ᱠᱟᱱᱟ ᱠᱚ ᱥᱮ ᱪᱮᱫ?
ᱨᱩᱣᱟᱹ ᱫᱚ ᱵᱟᱝᱜᱮ ᱟᱫᱚ, ᱪᱟᱥ ᱵᱟᱝ ᱪᱟᱵᱟ ᱞᱮᱱᱠᱷᱟᱱ ᱟᱫᱚ ᱢᱚᱱᱮ ᱦᱚᱸ ᱵᱷᱟᱜᱮ ᱵᱟᱝ ᱛᱟᱦᱮᱸᱱᱟ᱾
ᱚᱻ ᱟᱪᱪᱷᱟ ᱟᱪᱪᱷᱟ ᱟᱪᱪᱷᱟ ᱦᱲᱩᱩ ᱪᱟᱥ ᱠᱚ ᱦᱩᱭᱩᱜ ᱠᱟᱱᱟ᱾
ᱦᱳᱭ ᱦᱳᱭ᱾
ᱦᱚᱸ ᱟᱪᱪᱷᱟ ᱟᱪᱪᱷᱟ ᱟᱪᱪᱷᱟ ᱟᱪᱪᱷᱟ ᱦᱩᱸ᱾ ᱩᱢ᱾
ᱟᱪᱪᱷᱟ ᱟᱪᱪᱷᱟ ᱟᱨ ᱛᱚᱵᱮ ᱵᱟᱯᱮ ᱪᱟᱵᱟᱣ ᱠᱟᱜ ᱛᱚᱵᱮ ᱦᱩᱲᱩ ᱨᱚᱦᱚᱭ?
ᱵᱟᱝᱜᱮ ᱵᱟᱝ ᱪᱟᱵᱟ ᱠᱟᱱᱟ ᱦᱚᱜᱼᱚᱭ ᱛᱚ ᱦᱩᱲᱩ ᱨᱮᱦᱚᱸᱭ ᱮᱦᱚᱵ ᱠᱟᱱᱟ ᱟᱞᱮ ᱥᱮᱫ ᱫᱚ ᱦᱟᱸᱜ ᱾
ᱚᱻ ᱟᱪᱪᱷᱟ ᱟᱪᱪᱷᱟ ᱟᱪᱪᱷᱟ᱾ ᱦᱸᱩ ᱦᱸᱩ᱾
ᱟᱯᱮ ᱥᱮᱫ ᱫᱚᱯᱮ ᱯᱩᱨᱟᱹᱣ ᱵᱟᱲᱟ ᱠᱮᱜ ᱜᱮᱭᱟ?
ᱟᱞᱮ ᱥᱮᱫ ᱫᱚ ᱯᱩᱨᱟᱹᱣ ᱵᱟᱲᱟᱭᱱᱟ ᱯᱩᱨᱟᱹᱣ ᱫᱚ ᱾
ᱟᱦᱻ ᱱᱟᱯᱟᱭ ᱜᱮ,
ᱮ ᱦᱮᱸ ᱦᱮᱸ ᱯᱩᱨᱟᱹᱣ ᱫᱚ ᱯᱩᱨᱟᱹᱣ ᱠᱟᱱᱟ ᱱᱟᱦᱟᱜ᱾ ᱦᱮᱻ ᱟᱨ ᱛᱤᱱᱟᱹᱜ ᱫᱤᱱ ᱡᱟᱹᱨᱩᱲ ᱟᱯᱮᱭᱟ ᱛᱚᱵᱮ?
ᱪᱮᱫ?
ᱟᱨ ᱛᱤᱱᱟᱹᱜ ᱫᱤᱱ ᱡᱟᱹᱨᱩᱲᱟ ᱛᱚᱵᱮ?
ᱦᱚ ᱦᱚ ᱦᱚ ᱟᱞᱮ ᱥᱮᱫ ᱢᱟ, ᱱᱚᱜᱼᱚᱭ ᱮᱦᱚᱵ ᱠᱟᱱᱟ ᱟᱫᱚ
ᱚᱻ
ᱱᱚᱜ-ᱚᱭ ᱫᱟᱜ ᱞᱟᱜᱟᱣ ᱠᱟᱱᱟ ᱛᱚ, ᱮᱦᱚᱵ ᱟᱠᱟᱱᱟ ᱾
ᱟᱪᱪᱷᱟ, ᱟᱪᱪᱷᱟ ᱟᱪᱪᱷᱟ ᱟᱪᱪᱷᱟ, ᱦᱩᱸ ᱻ ᱦᱩᱸᱻ ᱵᱟᱝ ᱪᱟᱵᱟᱣ ᱠᱟᱱᱟ ᱦᱮᱸ? ᱦᱮᱸ,
ᱟᱯᱮ ᱫᱚ ᱯᱨᱟᱭ ᱜᱮᱯᱮ ᱪᱟᱵᱟ ᱟᱹᱜᱩ ᱠᱟᱜ ᱜᱮᱭᱟ?
ᱪᱟᱵᱟ ᱠᱮᱫᱟᱞᱮ ᱟᱫᱚᱢ ᱠᱚᱫ ᱚᱱᱠᱟ ᱜᱮ ᱢᱮᱱᱟᱜ ᱠᱚᱣᱟ, ᱟᱫᱚᱢ ᱠᱚᱫ ᱫᱚ ᱟᱹᱣᱨᱤ ᱠᱚ ᱪᱟᱵᱟᱭᱟ ᱾
ᱚᱻ
ᱦᱮᱸᱻ ᱟᱫᱚᱢ ᱠᱚᱫᱚ ᱟᱹᱣᱨᱤ ᱠᱚ ᱪᱟᱵᱟᱭ ᱜᱮᱭᱟ, ᱟᱫᱚ
ᱦᱳᱲᱳ ᱵᱟᱫᱛᱮ ᱪᱮᱫ ᱠᱚᱯᱮ ᱨᱚᱦᱚᱭ ᱵᱟᱲᱟᱭ ᱜᱮᱭᱟ?
ᱦᱩᱲᱩ ᱦᱩᱭ ᱠᱟᱛᱮ ᱨᱚᱦᱚᱭ ᱠᱮᱭᱟ ᱚᱱᱠᱟ ᱥᱤᱡᱮᱱ ᱡᱳᱨ ᱛᱩᱲᱤ ᱛᱤᱞᱢᱤᱧ, ᱠᱚᱭ ᱟᱯᱟᱱ ᱟᱹᱯᱤᱱ ᱤᱭᱟᱹ ᱞᱮᱠᱟ ᱾ ᱚᱻ ᱚᱝᱠᱟ ᱜᱮ ᱨᱮᱭᱟᱲ ᱫᱤᱱ ᱢᱟ ᱥᱟᱠ ᱥᱚᱵᱡᱤ ᱠᱚᱢᱟ ᱠᱚ ᱪᱟᱥ ᱜᱮ, ᱛᱷᱚᱲ ᱛᱷᱳᱲᱟᱛᱷᱩᱲᱤ ᱢᱟ ᱤᱱᱠᱟ ᱢᱟ, ᱟᱯᱮ ᱠᱚᱜᱮ ᱵᱟᱝ ᱪᱮᱫ ᱞᱮᱠᱟ ᱪᱟᱥ ᱵᱟᱲᱟᱭᱮᱫ ᱠᱟᱱ?
ᱱᱚᱭᱟ ᱵᱚᱨᱥᱟ ᱨᱮᱢᱟ ᱦᱳᱲᱳ ᱜᱮ, ᱪᱟᱥ ᱦᱳᱭᱳᱜ ᱠᱟᱱᱟ, ᱟᱫᱚ ᱚᱱᱠᱟ ᱫᱚ ᱟᱨ ᱥᱚᱵᱽᱡᱤ ᱠᱚᱦᱚᱸ ᱛᱚ ᱡᱟᱹᱥᱛᱤ ᱧᱚᱜ ᱵᱟᱝ ᱦᱩᱭᱩᱜ ᱜᱮᱭᱟ, ᱫᱟᱜ ᱛᱮ ᱤᱭᱟᱹᱜᱼᱟ ᱦᱟᱸᱜ ᱾
ᱟᱪᱪᱷᱟ,
ᱟᱯᱮ ᱱᱚᱣᱟ ᱵᱚᱨᱥᱟ ᱨᱮᱫᱚ ᱪᱮᱫ ᱠᱚᱯᱮ, ᱪᱮ ᱵᱚᱨᱥᱟ ᱨᱮᱫᱚ ᱪᱮᱫ ᱠᱚᱯᱮ ᱪᱟᱥ ᱵᱟᱲᱟ ᱠᱮᱜ ᱢᱟᱱᱮ ᱦᱳᱲᱳ ᱪᱷᱟᱲᱟ,
ᱵᱚᱨᱥᱟ ᱨᱮᱫᱚ ᱪᱮᱫ ᱮᱢ ᱪᱟᱥᱟ, ᱤᱱᱟᱹ ᱠᱚᱜᱮ ᱢᱟᱹᱨᱤᱪ ᱠᱚᱜᱮ ᱠᱚ ᱪᱟᱥ ᱜᱮᱭᱟ ᱢᱟᱹᱨᱤᱪ ᱠᱚ ᱛᱷᱚᱲᱟ ᱜᱟᱱ ᱾ ᱢᱟᱹᱨᱤᱪ ᱠᱚ ᱦᱮ ᱡᱚᱦᱚᱲ
ᱟᱫᱚ ᱚᱱᱟ ᱢᱟᱨᱤᱡ ᱢᱟ ᱱᱮᱛᱟᱨ ᱯᱮ ᱪᱟᱥᱮᱜ ᱫᱚ, ᱟᱫᱚ ᱚᱱᱟ ᱫᱚ ᱵᱟᱝ ᱤᱭᱟᱹᱜᱼᱟ ᱢᱟᱱᱮ ᱫᱷᱟᱥᱟ ᱠᱚ ᱵᱟᱝ ᱞᱟᱜᱟᱜ ᱜᱮᱭᱟ? ᱢᱟᱱᱮ, ᱫᱟᱜ ᱛᱮ ᱵᱟᱧ ᱵᱟᱭ ᱜᱩᱡᱩᱜ ᱜᱮᱭᱟ?
ᱜᱩᱡᱩᱜ ᱜᱮᱭᱟ ᱰᱩᱵᱟᱹᱣ ᱞᱮᱱᱠᱷᱟᱡ ᱫᱚ ᱰᱩᱵᱟᱹᱣ ᱞᱮᱱᱠᱷᱟᱱ ᱫᱚ ᱟᱫᱚ ᱚᱱᱠᱟ ᱜᱮ, ᱛᱷᱚᱲᱟ ᱢᱚᱸᱡᱽ ᱧᱚᱜ ᱡᱟᱜᱟ ᱨᱮᱜᱮ ᱨᱚᱦᱚᱭ ᱡᱟᱹᱨᱩᱲᱟ ᱠᱟ ᱫᱚ ᱵᱟᱝ ᱰᱩᱵᱩᱡ ᱡᱟᱜᱟ ᱨᱮᱜᱮ,
ᱟᱫᱚ ᱚᱱᱟ ᱫᱚᱯᱮ ᱢᱟᱱᱮ, ᱢᱟᱱᱮ ᱤᱭᱟᱹᱜ ᱟ ᱯᱮ ᱢᱟᱱᱮ ᱦᱟᱥᱟ ᱠᱚᱯ
ᱦᱟᱥᱟ ᱦᱟᱥᱟ ᱨᱟᱠᱟᱵ, ᱵᱟᱜ ᱡᱟᱹᱨᱩᱲᱟ ᱦᱩᱸ, ᱡᱮᱢᱚᱱ ᱚᱱᱠᱟ ᱫᱚ ᱵᱟᱝ ᱰᱩᱵᱟᱹᱜ ᱚᱱᱠᱟ ᱞᱮᱠᱟ᱾ ᱱᱤᱛ ᱢᱟ ᱯᱨᱟᱭ ᱞᱮᱠᱟ ᱵᱟᱡᱟᱨ ᱠᱚᱨᱮ ᱦᱚᱸ ᱢᱟᱹᱨᱤᱪ, ᱢᱟᱹᱨᱤᱪ ᱨᱮᱱᱟᱜ ᱫᱟᱢ ᱢᱟ ᱰᱷᱮᱨ ᱟᱠᱟᱱᱟ ᱥᱮ, ᱯᱩᱨᱟᱹ ᱰᱩᱵᱟᱹ ᱫᱟᱜ ᱠᱚᱛᱮ ᱚᱱᱠᱟ ᱜᱚᱡ ᱜᱚᱡᱽ ᱱᱟ ᱥᱮ᱾
ᱦᱩᱸ᱾
ᱚᱱᱟ ᱤᱭᱟᱹ ᱛᱮ, ᱵᱟᱡᱟᱨ ᱨᱮᱦᱚᱸ ᱢᱟᱹᱨᱤᱪ ᱠᱚᱫᱚ ᱠᱚᱢ ᱧᱚᱜ ᱠᱚ ᱨᱟᱠᱟᱵ ᱫᱟ ᱟᱞᱮ ᱥᱮᱫ ᱫᱚ, ᱟᱫᱚ ᱫᱟᱢ ᱧᱚᱜ ᱠᱟᱱᱟ᱾ ᱟᱯᱮ ᱥᱮᱫ ᱪᱮᱫ ᱞᱮᱠᱟ ᱵᱟᱝ?
ᱟᱫᱚ ᱟᱞᱮ ᱥᱮᱫ ᱢᱟ ᱱᱚᱱᱛᱮ ᱤᱭᱟᱹ ᱵᱚᱨᱥᱟ ᱨᱮᱫᱚ ᱠᱚᱫᱚ ᱵᱟᱝᱞᱮ ᱪᱟᱥ ᱵᱟᱲᱟᱭ ᱜᱮᱭᱟ ᱢᱟᱱᱮ ᱢᱟᱱᱮ ᱡᱟᱹᱥᱛᱤ ᱧᱚᱜ ᱫᱟᱜ-ᱮ ᱧᱟᱢ ᱜᱮᱭᱟ ᱥᱮ ᱟᱫᱚ ᱚᱱᱟ ᱫᱟᱜ ᱛᱮ ᱫᱟᱨᱮ ᱠᱚ ᱜᱩᱡᱩᱜ ᱜᱮᱭᱟ ᱫᱷᱚᱨᱚᱱ ᱨᱮᱜᱮ ᱡᱟ ᱢᱟᱹᱨᱤᱪ ᱠᱚᱫᱚᱞᱮ ᱪᱟᱥ ᱜᱮᱭᱟ ᱟᱞᱮ ᱫᱚ᱾
ᱦᱳᱭ ᱦᱳᱭ ᱟᱪᱪᱷᱟ ᱟᱪᱪᱷᱟ ᱦᱮᱸ ᱦᱮᱸ᱾ ᱦᱩᱸ ᱦᱩᱸ᱾
ᱟᱞᱮ ᱥᱮᱫ ᱢᱟ ᱥᱚᱥᱟ ᱠᱚ ᱪᱟᱥ ᱜᱮᱭᱟ ᱱᱮᱛᱟᱨ ᱫᱚ ᱡᱟᱹᱥᱛᱤ ᱧᱚᱜ, ᱢᱟᱱᱮ ᱥᱚᱥᱟ ᱟᱨ ᱦᱩᱲᱩ ᱫᱚ ᱯᱨᱟᱭ ᱥᱚᱢᱟᱱ ᱥᱚᱢᱟᱱ ᱞᱮᱠᱟᱜ ᱜᱮ᱾
ᱥᱚᱥᱟ ᱦᱚᱸᱠᱚ ᱪᱟᱥ ᱥᱟᱥ ᱜᱮᱭᱟ ᱦᱮᱸ? ᱚ ᱦᱮᱸ ᱦᱮᱸ᱾ ᱟᱪᱪᱷᱟ ᱟᱪᱪᱷᱟ ᱟᱪᱪᱷᱟ ᱥᱚᱥᱟ ᱛᱚᱵᱮ ᱦᱮᱸ, ᱦᱩᱸ᱾ ᱥᱚᱥᱟ ᱫᱚ ᱟᱫᱚ ᱟᱹᱷᱨᱤᱧᱟ ᱥᱮ ᱥᱩᱱᱩᱢ ᱠᱚᱠᱚ ᱵᱮᱱᱟᱣᱟ ᱟᱯᱮ ᱚᱱᱛᱮ ᱫᱚ?
ᱵᱟᱝ ᱟᱱ ᱫᱚ ᱚᱱᱟ ᱫᱚ ᱟᱠᱷᱨᱤᱧ, ᱥᱩᱱᱩᱢ ᱠᱚᱠᱚ ᱵᱮᱱᱟᱣ ᱜᱮᱭᱟ ᱚᱱᱟ ᱫᱚ ᱵᱟᱝᱞᱤᱧ ᱵᱟᱰᱟᱭ ᱜᱮᱭᱟ᱾ ᱥᱚᱥᱟ ᱛᱮ ᱥᱩᱱᱩᱢ ᱚᱠᱟ ᱞᱮᱠᱟ ᱚᱱᱟ ᱫᱚ?
ᱥᱚᱨᱥᱟ ᱢᱟᱱᱮ ᱚᱱᱮ ᱤᱭᱟᱹ ᱵᱮᱱ ᱞᱟᱹᱭᱫᱟ,
ᱥᱚᱨᱥᱟ ᱫᱚ ᱵᱟᱝ ᱥᱚᱥᱟ ᱥᱚᱥᱟ᱾
ᱥᱚᱥᱟ?
ᱦᱳᱭ᱾
ᱵᱟᱹᱞᱤᱧ ᱵᱩᱡᱷᱟᱹᱣ ᱞᱮᱫᱟ ᱛᱚᱵᱮ ᱪᱮᱫ ᱵᱟᱝ ᱦᱟᱸᱜ?
ᱡᱟᱦᱟᱸ ᱦᱟᱱᱮ ᱤᱭᱟᱹ ᱠᱚᱥᱞᱟ ᱵᱤᱱ ᱞᱮᱭᱫᱟ ᱥᱮ ᱦᱟᱱᱮ ᱛᱩᱲᱤ ᱵᱤᱱ ᱞᱮᱭᱮᱫᱟ ᱚᱱᱟ ᱠᱟᱛᱷᱟ ᱫᱚ ᱵᱟᱹᱧ ᱞᱮᱭ
ᱚ ᱛᱩᱲᱤ ᱫᱚ ᱵᱟᱵᱮ, ᱚ ᱥᱟᱥᱟᱝ ᱥᱮ ᱪᱮᱫ?
ᱥᱚᱥᱟ ᱥᱚᱥᱟ᱾
ᱚ ᱛᱚᱵᱮ ᱵᱟᱹᱞᱤᱧ ᱵᱩᱡᱽ ᱫᱟᱲᱮᱭᱟᱜ ᱠᱟᱱᱟ ᱛᱚᱵᱮ᱾ ᱚᱠᱟᱴᱟᱜ ᱡᱤᱱᱤᱥ ᱵᱟᱝ ᱦᱟᱸᱜ ᱵᱮᱱ ᱞᱟᱹᱭ ᱠᱷᱟᱱ, ᱱᱟᱣᱟ ᱜᱮᱞᱤᱧ ᱟᱸᱡᱚᱢ ᱮᱫᱟ ᱟᱞᱮ ᱥᱮ ᱪᱮᱫ ᱫᱚ ᱱᱟᱦᱟᱜ ᱛᱷᱚᱲᱟ, ᱱᱟᱣᱟ ᱜᱮᱞᱤᱧ ᱵᱩᱡᱷᱟᱹᱣ ᱧᱚᱜ ᱫᱟ ᱚᱱᱟ ᱫᱚ
ᱞᱤᱧ ᱞᱮᱭᱮᱜᱼᱟ ᱡᱟᱦᱟᱱ ᱥᱚᱥᱟ ᱦᱟᱱᱮ ᱟᱯᱮ ᱥᱮᱫ ᱫᱚ ᱦᱟᱸᱜ ᱪᱮᱫ ᱢᱟᱱᱮ ᱪᱮᱫ ᱪᱚᱠᱚ ᱞᱮᱭᱟ ᱧᱩᱛᱩᱢ ᱵᱟᱹᱧ ᱵᱟᱰᱟᱭᱟ᱾
ᱚ ᱦᱚ, ᱚᱱᱟᱜᱮ ᱵᱟᱹᱞᱤᱧ ᱵᱩᱡᱽ ᱫᱟᱲᱮᱭᱟᱜ ᱠᱟᱱᱟ ᱛᱷᱚᱲᱟ ᱟᱹᱞᱤᱧ ᱦᱚᱸ᱾ ᱟᱹᱰᱤ ᱢᱩᱥᱠᱤᱞ, ᱦᱮᱸ ᱦᱮᱸ᱾ ᱪᱮᱫ ᱞᱮᱠᱟ?
ᱟᱯᱮ ᱥᱮᱫ ᱫᱚ ᱪᱮᱫ ᱫᱤᱥᱚᱢ ᱠᱟᱱᱛᱮ?
ᱟᱞᱮ ᱥᱮᱫ ᱫᱚ ᱟᱥᱟᱢ ᱫᱤᱥᱚᱢ ᱠᱟᱱᱟ᱾
ᱪᱮᱫ ᱫᱤᱥᱚ?
ᱦᱳᱭ᱾
ᱪᱮᱫ ᱫᱤᱥᱚ?
ᱦᱮᱸ, ᱟᱥᱟᱢ ᱫᱤᱥᱟᱹᱢ᱾
ᱚ᱾
ᱟᱥᱟᱢ ᱫᱤᱥᱟᱹᱢ ᱟᱞᱮ ᱥᱮᱫ ᱫᱚ ᱦᱮᱸ, ᱟᱯᱮ ᱥᱮᱫ ᱫᱚ?
ᱟᱞᱮ ᱥᱮᱫ ᱫᱚ ᱢᱟᱱᱮ ᱱᱚᱛᱮ ᱵᱤᱨ ᱫᱤᱥᱚᱢ᱾
ᱚᱠᱟ ᱥᱮᱜ ᱡᱷᱟᱲᱠᱷᱚᱸᱰ ᱫᱤᱥᱟᱹᱢ?
ᱵᱮᱝᱜᱚᱞ᱾
ᱵᱮᱝᱜᱚᱞ ᱫᱤᱥᱟᱹᱢ᱾ ᱚ, ᱚ ᱟᱹᱰᱤ ᱢᱚᱸᱡᱽ ᱵᱮᱝᱜᱚᱞ ᱫᱤᱥᱟᱹᱢ᱾
ᱚ ᱚᱱᱟ ᱠᱷᱟᱹᱛᱤᱨ ᱛᱮᱜᱮ ᱟᱯᱮᱭᱟᱜ ᱢᱟᱱᱮ, ᱨᱚᱲ ᱨᱮᱱᱟᱜ ᱟᱲᱟᱝ ᱴᱷᱟᱜ ᱫᱚ ᱠᱟᱹᱴᱤᱡᱼᱼ ᱵᱷᱮᱜᱟᱨ ᱧᱚᱜ ᱜᱮ ᱟᱸᱡᱚᱢᱚᱜ ᱠᱟᱱ ᱜᱮᱭᱟ᱾
ᱮ ᱟᱵᱤᱱᱟᱹᱜ ᱦᱚ ᱵᱷᱮᱜᱟᱨ ᱧᱚᱜ ᱜᱮᱭᱟ᱾ ᱦᱟᱜ ᱟᱞᱮ ᱟᱥᱟᱢ ᱠᱷᱚᱡ ᱫᱚ ᱱᱟᱦᱟᱜ ᱦᱮᱸ ᱦᱮᱸ ᱚᱱᱠᱟ ᱜᱮ ᱡᱟᱜᱟ, ᱡᱟᱜᱟ ᱱᱤᱭᱟᱹᱛᱮ ᱛᱷᱚᱲᱟ ᱵᱷᱟᱥᱟ ᱠᱚᱫᱚ ᱵᱷᱮᱜᱟᱨ ᱦᱳᱭᱳᱜ ᱠᱟᱱ ᱜᱮᱭᱟ᱾
ᱦᱚᱸ, ᱦᱚᱸ, ᱟᱫᱚ ᱥᱚᱥᱟ ᱦᱚᱸ ᱵᱟᱹᱵᱤᱱ ᱵᱩᱡᱷᱟᱹᱣ ᱫᱟᱲᱮᱜ ᱠᱟᱱᱟ᱾
ᱦᱮᱸ, ᱵᱟᱹᱞᱤᱧ ᱵᱩᱡ ᱫᱟᱲᱤ ᱞᱤᱫᱟ ᱟᱫᱚ, ᱵᱩᱡᱷᱟᱹᱣ ᱦᱚᱪᱚᱞᱤᱧ ᱵᱮᱱ ᱦᱟᱸᱜ ᱢᱚᱡᱽ ᱛᱮ᱾
ᱦᱮᱸ
ᱛᱩᱲᱤ ᱛᱟᱦᱚᱞᱮ, ᱠᱚᱥᱞᱟ ᱠᱚᱫᱚ ᱵᱤᱱ ᱫᱟᱲᱮᱜ ᱠᱟᱱᱟ ᱥᱮ ᱵᱟᱝ᱾
ᱪᱮᱫ ᱞᱮᱠᱟ?
ᱛᱩᱲᱤ ᱟᱨ ᱠᱷᱚᱥᱞᱟ ᱠᱚᱫᱚ ᱵᱤᱱ ᱵᱩᱡᱷᱟᱹᱣ ᱫᱟᱲᱮᱜ ᱠᱟᱱᱟ ᱥᱮ ᱵᱟᱝ ᱛᱟᱦᱚᱞᱮ?
ᱛᱩᱲᱤ ᱢᱟᱞᱤᱧ ᱵᱩᱡᱷᱟᱹᱣ ᱠᱮᱫ, ᱛᱩᱲᱤ ᱢᱟ ᱚᱱᱮ ᱥᱩᱱᱩᱢ ᱠᱚ ᱵᱮᱱᱟᱣᱟ᱾
ᱟᱸ ᱚᱱᱟ ᱫᱚᱞᱮ ᱵᱟᱹᱞᱤᱧ ᱵᱩᱡᱟᱹ ᱞᱮᱫᱟ ᱛᱚ᱾ ᱚᱱᱟ ᱫᱚ ᱦᱚᱲ ᱵᱟᱥᱟ ᱥᱮ ᱵᱮᱝᱜᱚᱞᱤ ᱵᱟᱥᱟ ᱵᱮᱱ ᱨᱚᱲ ᱟᱜ ᱛᱟᱦᱮᱸ᱾
ᱠᱚᱥᱞᱟ ᱢᱟ ᱦᱚᱲ ᱵᱷᱟᱥᱼᱼ ᱠᱟᱱ ᱜᱮᱭᱟ᱾ ᱟᱫᱚ ᱟᱯᱮ ᱥᱮᱫ ᱫᱚ ᱚᱠᱟ ᱞᱮᱠᱟ ᱠᱚ ᱞᱟᱹᱭᱟ ᱦᱟᱸᱜ᱾
ᱦᱚᱸ ᱚᱱᱟᱜᱮ ᱵᱟᱞᱤᱧ ᱵᱩᱡᱽ ᱫᱟᱲᱤᱣᱟᱜ ᱠᱟᱱᱟ ᱪᱤᱫ ᱵᱷᱟᱥᱟ, ᱤᱭᱟᱹ ᱵᱟᱦᱟ ᱚᱱᱟ ᱫᱚ᱾ ᱦᱮᱸ ᱵᱟᱠᱩᱻᱻ ᱨᱚᱲ ᱵᱟᱲᱟᱭ ᱜᱮᱭᱟ ᱦᱟᱸᱜ ᱢᱟᱱᱮᱼᱼ ᱚᱱᱟ ᱠᱚᱫᱚ ᱦᱟᱸᱜ᱾ ᱵᱟᱹᱞᱤᱧ ᱟᱸᱡᱚᱢ ᱵᱟᱲᱟ ᱟᱠᱟ ᱡᱮᱼᱼ
ᱠᱷᱟᱹᱞᱤ ᱛᱩᱲᱤ ᱜᱮᱯᱮ ᱪᱟᱥ ᱵᱟᱲᱟᱭ ᱜᱮᱭᱟ᱾
ᱛᱩᱲᱤ ᱛᱩᱲᱤ ᱠᱚ, ᱛᱤᱞᱢᱤ, ᱦᱮᱸ ᱥᱩᱱᱩᱢ ᱞᱮ ᱠᱚᱨᱟᱣ ᱜᱮᱭᱟ ᱚᱱᱟ ᱛᱮᱜᱮ, ᱛᱩᱲᱤᱼᱼ ᱟᱨ ᱤᱭᱟᱹ ᱠᱚᱦᱚᱸ ᱠᱚ ᱪᱟᱥᱚᱜ ᱜᱮᱭᱟ, ᱢᱟᱱᱮ ᱚᱱᱟ ᱤᱭᱟᱹᱼᱼ ᱪᱤᱜ ᱠᱚ ᱢᱮᱛᱟᱣᱟᱜ-ᱟ, ᱤᱭᱟᱹ, ᱤᱭᱟᱹ᱾ ᱛᱤᱞᱢᱤᱧ, ᱛᱤᱞᱢᱤᱧ᱾
ᱦᱳᱭ ᱡᱟᱦᱟᱸ ᱛᱤᱞᱢᱤᱧ ᱵᱤᱱ ᱞᱟᱹᱭᱮᱜ-ᱟ᱾ ᱚᱱᱟᱜᱮ ᱟᱞᱮ ᱥᱮᱫ ᱫᱚ ᱠᱷᱚᱥᱞᱟ ᱠᱚ ᱞᱟᱹᱭᱟ᱾
ᱦᱚᱸ ᱚᱱᱟ ᱜᱮ᱾ ᱳᱭ ᱟᱞᱮ ᱥᱮᱫ ᱫᱚ ᱛᱤᱞᱢᱤᱧ ᱠᱚ ᱨᱚᱲᱼᱟ, ᱛᱤᱞᱢᱤᱧ᱾
ᱦᱚᱭ, ᱦᱚᱭ, ᱦᱚᱭ ᱛᱤᱞᱢᱤᱧ᱾
ᱟᱨ ᱚᱱᱟ ᱜᱮ ᱵᱤᱱ ᱵᱩᱡᱷᱟᱹᱣ ᱫᱟᱲᱮᱜ ᱠᱟᱱᱟ᱾
ᱟᱪᱷᱟ, ᱟᱪᱷᱟ, ᱟᱪᱷᱟ᱾
ᱛᱟᱦᱚᱞᱮ ᱪᱮᱜ ᱪᱮᱜ ᱠᱚᱯᱮ ᱪᱟᱥ ᱵᱟᱲᱟᱭ ᱜᱮᱭᱟ ᱦᱟᱜ
ᱵᱟᱠᱤ ᱫᱚ ᱮᱱᱮ ᱤᱱᱟᱹ ᱠᱚᱜᱮᱞᱮ ᱪᱟᱥ ᱵᱟᱲᱟᱭᱟ ᱟᱨ ᱵᱟᱠᱤ ᱫᱚ ᱱᱮᱠᱟ ᱜᱮ ᱟᱯᱟᱱᱯ ᱟᱭᱢᱟ ᱞᱮᱠᱟᱱᱟᱜ ᱪᱟᱥᱚᱜ ᱫᱚ
ᱪᱮᱜ ᱞᱮᱠᱟ ᱛᱚᱵᱮ ᱟᱯᱮ ᱥᱮᱜ ᱫᱚ ᱟᱹᱨᱤ ᱪᱟᱹᱞᱤ ᱠᱚᱫᱚ ᱥᱟᱱᱛᱟᱞ ᱦᱚᱯᱚᱱᱟᱜ ᱫᱚ
ᱪᱮᱜ ᱠᱚᱯ ᱮᱰᱮᱨᱮᱥ ᱢᱮᱱᱫᱟᱞᱤᱧ ᱰᱨᱮᱥ ᱠᱚᱫᱚ ᱯᱟᱹᱧᱪᱤ ᱯᱟᱲᱦᱟ ᱛᱮᱜᱮᱯᱮ ᱞᱟᱫᱮᱭᱟ ᱱᱟᱦᱟᱜ ᱥᱮ ᱪᱮᱜ ᱞᱮᱠᱟ
ᱢᱟ ᱟᱞᱮ ᱢᱟ ᱡᱟᱦᱟ ᱱᱟᱜ ᱵᱟᱯᱞᱟ ᱵᱤᱦᱟᱹ ᱠᱚᱨᱮ ᱜᱮ ᱢᱮᱱᱠᱷᱟᱱ ᱫᱚ ᱟᱞᱮᱫ ᱫᱚ ᱯᱟᱧᱪᱤ ᱠᱚᱫᱚ ᱵᱟᱝᱞᱮ ᱮᱢᱟ ᱠᱚᱣᱟ ᱚᱱᱟ ᱢᱟ ᱮᱢᱱᱤ ᱤᱭᱟᱹ ᱜᱮᱫᱟᱜ ᱠᱚᱜᱮᱞᱮ ᱮᱢ ᱵᱟᱲᱟ ᱠᱚᱣᱟ ᱮᱢᱱᱤ ᱡᱟᱦᱟᱱᱟᱜ ᱮᱢᱱᱤ ᱜᱮᱫᱟᱜ ᱠᱚᱜᱮᱞᱮ ᱮᱢ ᱵᱟᱲᱟ ᱠᱚᱜᱮᱭᱟ
ᱦᱮ ᱵᱟᱝ ᱟᱹᱞᱤᱧ ᱞᱤᱧ ᱢᱮᱱ ᱫᱟ ᱟᱯᱮ ᱯᱮ ᱵᱟᱹᱱᱫᱤ ᱵᱟᱲᱟᱭ ᱜᱮᱭᱟ ᱥᱮ ᱵᱟ ᱯᱟᱹᱧᱪᱤ ᱯᱟᱲᱦᱟᱛ ᱠᱩ
ᱦᱮ ᱵᱟᱫᱮ ᱜᱮᱭᱟᱞᱮ ᱡᱟᱦᱱᱟᱜ ᱚᱱᱩᱥᱴᱷᱟᱱ ᱠᱚᱨᱮ ᱜᱮᱞᱮ ᱵᱟᱫᱮ ᱵᱟᱲᱟᱭ ᱜᱮᱭᱟ
ᱟᱨ ᱮᱢᱚᱱ ᱮᱢᱚᱱ ᱫᱚ ᱵᱟᱯᱮ ᱵᱟᱫᱭᱟ
ᱵᱟᱝ ᱮᱢᱱᱤ ᱫᱤᱱ ᱠᱚᱨᱮ ᱫᱚ ᱟᱫᱚ ᱯᱟᱹᱧᱪᱤ ᱯᱟᱲᱦᱟᱴ ᱠᱚᱫᱚ ᱪᱮᱫᱟᱜ ᱮᱢ ᱵᱟᱫᱮᱭᱟ ᱮᱢᱱᱤ ᱜᱮᱫᱟᱜ ᱠᱚᱨᱮ ᱜᱮ ᱵᱟᱫᱮ ᱦᱚᱭᱚᱜ ᱜᱮᱭᱟ
ᱚ ᱟᱞᱮ ᱥᱮᱫ ᱫᱚ ᱮᱢᱚᱱ ᱦᱚ ᱵᱟᱫᱤ ᱚᱱᱠᱟᱜᱮ ᱰᱨᱮᱥ ᱜᱮ ᱚᱲᱟᱜ ᱠᱚᱨᱮ ᱦᱚ ᱯᱟᱹᱧᱪᱤ ᱯᱟᱲᱦᱟᱛ ᱛᱮᱜᱮ ᱰᱨᱮᱥ ᱜᱮ ᱛᱟᱦᱮᱱᱟ ᱠᱩ
ᱟᱞᱮ ᱥᱮᱫ ᱫᱚ ᱢᱟᱱᱮ ᱚᱲᱟᱜ ᱨᱮ ᱡᱟ ᱞᱮᱼᱼ ᱚᱱᱠᱟ ᱫᱚ ᱚᱱᱠᱟᱱᱟᱜ ᱱᱚᱨᱢᱟᱞ ᱞᱮᱠᱟᱱᱟᱜ ᱯᱟᱹᱧᱪᱤ ᱯᱟᱲᱦᱟᱛ ᱵᱟᱨᱦᱮ ᱥᱮᱜ ᱠᱷᱟᱡ ᱫᱚ ᱛᱷᱚᱲᱟ ᱢᱚᱡ ᱧᱚᱜ ᱟᱜ ᱯᱟᱹᱧᱪᱤ ᱯᱟᱲᱦᱟᱛ
ᱚ ᱛᱟᱦᱚᱞᱮ ᱡᱟᱦᱟ ᱫᱚ ᱤᱥᱠᱩᱞ ᱠᱚᱯᱮ ᱪᱟᱞᱟᱜ ᱜᱮᱭᱟ ᱛᱟᱦᱚᱞᱮ ᱢᱟᱱᱮ ᱵᱟᱹᱧᱪᱤ ᱯᱟᱦᱟᱲ ᱦᱚᱨᱚᱜ ᱠᱟᱛᱮ ᱜᱮᱯᱮ ᱪᱟᱞᱟᱜ ᱜᱮᱭᱟ ᱥᱮ ᱢ ᱫᱚ
ᱛᱚᱠᱷᱚᱱ ᱫᱚ ᱚᱲᱟ ᱦᱚᱲ ᱛᱮ ᱡᱚᱢᱟ ᱠᱚᱜᱮ ᱥᱩᱴ ᱜᱮ ᱤᱭᱟᱹ ᱠᱚᱜᱮ ᱠᱟ ᱠᱩᱲᱤ ᱦᱚᱲ ᱫᱚ ᱟᱫᱚᱢ ᱠᱚᱫᱚ ᱱᱟᱜ ᱚᱱᱠᱟ ᱜᱮ ᱪᱩᱨᱤᱫᱟᱨ ᱠᱩ ᱥᱮ ᱢᱮᱠᱷᱮᱞᱟ ᱪᱟᱫᱚᱨ ᱠᱩ ᱟᱨ ᱟᱫᱚᱢ ᱤᱭᱟᱹ ᱨᱮᱫᱚ ᱢᱟᱱᱮ ᱚᱱᱠᱟ ᱯᱟᱹᱧᱪᱤ ᱯᱟᱲᱦᱛ ᱠᱚᱦᱚ ᱛᱟᱦᱮᱱ ᱜᱮᱭᱟ ᱦᱮ
ᱟᱯᱮᱥᱮᱜ ᱢᱟ ᱤᱭᱟᱹ ᱢᱟᱱᱮ ᱥᱟᱱᱛᱟᱲᱤ ᱥᱠᱩᱞ ᱠᱚ ᱢᱮᱱᱟᱜ ᱜᱮᱭᱟ ᱥᱮ ᱢᱟᱱᱮ ᱢᱟᱱᱮ ᱵᱮᱝᱜᱚᱞᱤ ᱥᱼᱼ
ᱥᱮᱫ ᱫᱚ ᱢᱮᱱᱟᱜ ᱜᱮᱭᱟ ᱵᱮᱝᱜᱚᱞᱤ ᱠᱚᱦᱚ ᱢᱮᱱᱟᱜ ᱜᱮᱭᱟ ᱫᱚ ᱟᱥᱟᱢᱤᱥᱤ ᱥᱠᱩᱞ ᱢᱮᱱᱟᱜᱼᱟ ᱟᱥᱟᱢᱤᱭᱟ ᱟᱨ ᱥᱟᱱᱛᱟᱞᱤ ᱠᱩᱞ ᱫᱚ ᱠᱚᱢ ᱜᱮᱭᱟ ᱱᱟᱜ ᱟᱞᱮ ᱥᱮᱮᱫ ᱫᱚ ᱟᱯᱮ ᱥᱮᱜ ᱜᱮ ᱵᱚᱝ ᱪᱮᱜ ᱞᱮᱠᱟ ᱟᱯᱮ ᱥᱮᱜ ᱜᱮ
ᱟᱞᱮᱥᱮᱜ ᱫᱚ ᱟᱫᱚ ᱵᱮᱝᱜᱚᱞ ᱨᱮᱞᱮ ᱯᱟᱲᱟᱜ ᱠᱟᱱᱟ ᱛᱚ ᱟᱫᱚ ᱟᱞ ᱥᱮᱜ ᱫᱚ ᱡᱟᱹᱥᱛᱤ ᱫᱚ ᱚᱱᱮ ᱵᱮᱝᱜᱚᱞᱤ ᱛᱮᱜᱮ ᱮᱸ ᱤᱥᱠᱩᱞ ᱠᱚ ᱢᱮᱱᱟᱜ ᱠᱟᱫᱟ ᱡᱟᱹᱥᱛᱤ ᱫᱚ᱾
ᱦᱳᱭ᱾
ᱚᱻ ᱚᱱᱟ ᱟᱨᱚ ᱥᱟᱱᱛᱟᱞᱤ ᱢᱤᱰᱤᱭᱟᱢ ᱫᱚ ᱢᱮᱱᱟᱜ-ᱟ ᱥᱮ ᱵᱟᱝ?
ᱦᱮᱸ ᱢᱮᱱᱟᱜ ᱟᱠᱟᱫᱟ ᱟᱫᱚ ᱚᱱᱟ ᱠᱚᱫᱚ ᱢᱟᱱᱮ ᱵᱮᱝᱜᱚᱞᱤ ᱠᱷᱚᱱᱟᱜ ᱫᱚ ᱯᱚᱨᱤᱢᱟᱱ ᱛᱮ ᱟᱹᱰᱤ ᱠᱚᱢ ᱜᱮᱭᱟ᱾
ᱥᱟᱱᱛᱟᱞᱤ